ᱜᱚᱝᱠᱮ ᱨᱚᱲ ᱠᱚ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ ᱪᱮᱫ ᱠᱚᱫᱚᱵᱤᱱ ᱪᱤᱠᱟᱹᱭ ᱫᱟ ᱛᱟᱦᱚᱞᱮ ᱜᱚᱝᱠᱮ
ᱮᱸ ᱪᱤᱠᱟᱹ ᱵᱚᱞᱛᱮ ᱫᱚ ᱱᱚᱜᱼᱚᱭ ᱱᱤᱛᱚᱜ ᱜᱮ ᱫᱟᱠᱟ ᱠᱚ ᱡᱚᱢ ᱦᱩᱭᱮᱱᱛᱮ ᱫᱟᱜ ᱠᱚ ᱧᱩ ᱵᱟᱲᱟ ᱠᱟᱛᱮᱫ ᱫᱩᱲᱩᱵ ᱦᱩᱭ ᱟᱠᱟᱱᱟ
ᱚ ᱟᱪᱪᱷᱟ ᱟᱫᱚ ᱛᱟᱦᱚᱞᱮ ᱚᱠᱟ ᱮ ᱚᱱᱠᱟ ᱟᱛᱳ ᱴᱚᱞᱟᱨᱮ ᱦᱮᱱᱟᱜ ᱵᱮᱱᱟ ᱥᱮ ᱱᱚᱝᱠᱟ ᱵᱟᱡᱟᱨ ᱫᱤᱥᱚᱢ ᱨᱮ
ᱚᱱᱠᱟ ᱵᱟᱡᱟᱨ ᱫᱤᱥᱚᱢ ᱥᱮᱫ ᱨᱮᱜᱮ ᱚᱱᱠᱟ ᱦᱳᱥᱴᱮᱞ ᱥᱮᱫ ᱨᱮ
ᱚ ᱟᱪᱪᱷᱟ ᱟᱫᱚ ᱤᱧ ᱫᱚ ᱠᱷᱟᱡ ᱟᱹᱛᱩ ᱫᱤᱥᱚᱢ ᱨᱮ ᱢᱤᱱᱟᱹᱧᱟ ᱟᱫᱚ ᱱᱚᱜᱼᱚᱭ ᱠᱟᱹᱢᱤ ᱠᱚ ᱦᱩᱭᱩᱜ ᱠᱟᱱ ᱜᱮᱭᱟ
ᱦᱮᱸ ᱠᱟᱹᱢᱤ ᱥᱤᱡᱤᱱ ᱜᱮ ᱠᱟᱱᱟ ᱛᱚ ᱱᱤᱛᱳᱜ ᱫᱚ
ᱦᱳᱭ ᱟᱫᱚ ᱛᱟᱦᱚᱞᱮ ᱚᱲᱟᱜ ᱠᱚᱨᱮ ᱫᱚ ᱛᱤᱱᱟᱹᱜ ᱜᱟᱱ ᱠᱟᱹᱢᱤ ᱠᱚᱫᱚ ᱠᱚ ᱞᱟᱦᱟ ᱠᱮᱫᱟ
ᱟᱫᱚ ᱚᱲᱟᱜ ᱠᱚᱨᱮ ᱫᱚ ᱯᱷᱳᱱ ᱵᱟᱲᱟ ᱠᱟᱛᱮ ᱠᱷᱚᱵᱚᱨ ᱫᱚ ᱦᱟᱛᱟᱣ ᱦᱩᱭ ᱞᱮᱱᱟ ᱫᱚᱜᱚ ᱞᱟᱹᱭ ᱮᱫᱟ ᱫᱟᱜ ᱫᱚᱭ ᱫᱟᱜᱮᱜ ᱜᱮᱭᱟ ᱢᱮᱱᱠᱷᱟᱱ ᱩᱱᱟᱹᱜ ᱡᱩᱨ ᱛᱮᱫᱚ ᱵᱟᱭ ᱫᱟᱜ ᱫᱟ ᱢᱟᱱᱮ ᱵᱷᱤᱛᱟᱹ ᱠᱚ ᱵᱚᱞᱛᱮ ᱢᱤᱫ ᱪᱟᱥ ᱫᱚᱠᱚ ᱥᱤ ᱟᱠᱟᱫ ᱛᱮ ᱵᱷᱤᱛᱟᱹ ᱠᱚᱫᱚ ᱠᱚ ᱢᱟᱜ ᱨᱮᱰᱤ ᱠᱟᱫᱟ ᱟᱨᱠᱤ
ᱟᱪᱪᱷᱟ ᱟᱨ ᱛᱟᱦᱚᱞᱮ ᱠᱟᱹᱴᱤᱡ ᱪᱮᱞᱟᱝ ᱫᱟᱜ ᱞᱮᱠᱷᱟᱱ ᱜᱮ ᱟᱫᱚ ᱞᱚᱥᱚᱫ ᱦᱚᱸ ᱜᱟᱱᱚᱜᱼᱟ ᱨᱚᱦᱚᱭ ᱦᱚᱸ ᱜᱟᱱᱚᱜᱼᱟ
ᱦᱮᱸ ᱞᱚᱥᱚᱫ ᱦᱚ ᱜᱟᱱᱚᱜᱼᱟ ᱨᱚᱦᱚᱭ ᱜᱟᱱᱚᱜᱼᱟ ᱦᱮᱸ
ᱟᱪᱪᱷᱟ ᱟᱞᱮ ᱥᱮᱫ ᱦᱚᱸ ᱚᱱᱠᱟ ᱜᱮ ᱟᱫᱚ ᱦᱳᱭ ᱟᱞᱮ ᱥᱮᱫ ᱦᱚᱸ ᱚᱱᱠᱟ ᱜᱮ ᱟᱫᱚ ᱱᱚᱜᱼᱚᱭ ᱮ ᱵᱷᱤ ᱤᱛᱟᱹ ᱠᱚᱠᱚ ᱢᱟᱜ ᱮᱫᱟ ᱚᱠᱚᱭ ᱠᱚᱫᱚ ᱢᱤᱫ ᱪᱟᱥ ᱠᱚ ᱥᱤ ᱠᱟᱫᱟ ᱟᱨ ᱚᱠᱚᱭ ᱠᱚᱫᱚ ᱮᱠᱷᱚᱱᱳ ᱟᱹᱣᱨᱤ ᱠᱚ ᱥᱤᱭᱟ ᱟᱞᱮᱥᱮᱫ ᱦᱚᱸ ᱚᱱᱠᱟ ᱫᱟᱜ ᱡᱟᱞᱟ ᱛᱮ ᱮᱫᱚ ᱫᱟᱜ ᱚᱵᱷᱟᱵᱽ ᱨᱮ ᱟᱫᱚ ᱤᱱᱟᱹ ᱠᱷᱟᱹᱛᱤᱨ ᱟᱫᱚ ᱵᱟᱝ ᱜᱟᱱᱚᱜ ᱠᱟᱱᱟ ᱨᱚᱦᱚᱭ ᱫᱚ ᱠᱷᱟᱡ
ᱚ ᱟᱫᱚ ᱵᱚᱨᱥᱟ ᱫᱤᱱ ᱢᱟ ᱟᱵᱚ ᱪᱟᱹᱥᱤ ᱦᱚᱲ ᱫᱚ ᱥᱮᱨᱢᱟ ᱫᱟᱜ ᱜᱮᱵᱚᱱ ᱠᱚᱭᱚᱜ ᱠᱟᱜ ᱟ ᱠᱷᱟᱱ ᱟᱞᱮ ᱥᱮᱫ ᱫᱚ ᱢᱤᱫ ᱵᱟᱨ ᱢᱤᱱᱤ ᱫᱚ ᱢᱮᱱᱟᱜ ᱜᱮᱭᱟ ᱟᱫᱚ ᱢᱤᱱᱤ ᱫᱟᱜ ᱛᱮ ᱡᱩᱫᱤ ᱵᱚᱨᱥᱟ ᱫᱤᱱᱮᱢ ᱨᱚᱦᱚᱭᱟ ᱟᱫᱚ ᱚᱠᱟ ᱞᱮ ᱞᱮᱠᱟ ᱪᱮᱫ ᱤᱧ ᱞᱟᱹᱭᱟ ᱠᱷᱚᱨᱪᱟ ᱦᱚᱸ ᱵᱟᱹᱲᱛᱤᱜᱼᱟ ᱥᱟᱶᱛᱮ ᱱᱚᱣᱟ ᱫᱚ
ᱦᱳᱭ
ᱠᱟᱹᱴᱤᱡ ᱚᱠᱟ ᱞᱮᱠᱟ ᱪᱚ
ᱦᱳᱭ ᱟᱞᱮ ᱥᱮᱫ ᱦᱚᱸ ᱚᱱᱠᱟ ᱜᱮ ᱟᱞᱮ ᱥᱮᱫ ᱦᱚᱸ ᱠᱷᱟᱡ ᱚᱱᱠᱟ ᱢᱤᱱᱤ ᱠᱚᱦᱚᱸ ᱢᱮᱱᱟᱜᱼᱟ ᱚᱱᱠᱟ ᱤᱭᱟᱹ ᱟᱫᱚ ᱟᱞᱮ ᱦᱚᱸ ᱚᱱᱟ ᱤᱭᱟᱹ ᱛᱮᱜᱮ ᱟᱞᱮ ᱦᱚᱸ ᱫᱷᱚᱨᱚᱢ ᱨᱮ ᱡᱚᱠᱷᱚᱱ ᱞᱮ ᱨᱚᱦᱚᱭᱟ ᱛᱚᱠᱷᱚᱱ ᱫᱚ ᱢᱤᱱᱤ ᱫᱟᱜ ᱛᱮᱞᱮ ᱩᱱ ᱫᱚᱞᱮ ᱨᱚᱦᱚᱭᱟ ᱩᱱᱫᱚ ᱴᱷᱤᱠ ᱜᱮᱭᱟ ᱩᱱ ᱚᱠᱛᱚ ᱫᱚ ᱩᱱ ᱚᱠᱛᱚ ᱫᱚ ᱫᱟᱜ ᱵᱟᱝ ᱛᱟᱦᱮᱱᱟ ᱫᱷᱚᱨᱚᱱ ᱨᱮ ᱪᱟᱥ ᱫᱟ ᱚᱱᱟ ᱫᱚ ᱩᱱᱫᱚ ᱴᱷᱤᱠ ᱜᱮᱭᱟ ᱟᱨ ᱱᱚᱜᱚᱭ ᱱᱮᱛᱟᱨ ᱫᱚ ᱱᱚᱜᱼᱚᱭ ᱮᱸ ᱵᱚᱨᱥᱟ ᱫᱤᱱ ᱨᱮ
ᱟᱥᱟᱲ ᱵᱚᱸᱜᱟ ᱱᱮᱛᱟᱨ ᱨᱮᱢ ᱤᱭᱟᱹ ᱢᱤᱱᱤ ᱫᱟᱜ ᱛᱮ ᱱᱮᱛᱟᱨ ᱡᱩᱫᱤ ᱟᱨᱚ ᱦᱟᱛᱟᱣ ᱠᱟᱛᱮᱢ ᱨᱚᱦᱚᱭᱟ ᱟᱫᱚ ᱚᱱᱟᱫᱚ ᱢᱟᱱᱮ ᱞᱚᱥ ᱞᱮᱠᱟᱜᱮ ᱵᱩᱡᱷᱟᱹᱜ ᱠᱟᱱᱟ
ᱦᱮ ᱯᱩᱡᱟᱹᱜ ᱠᱟᱱᱟ ᱦᱮ
ᱟᱨ ᱚᱱᱟ ᱦᱚᱸ ᱤᱧᱟᱹᱜ ᱢᱚᱱᱮ ᱞᱟᱹᱭ ᱛᱤᱧᱟ ᱡᱟᱱᱤ ᱠᱷᱟᱱ ᱵᱚᱨᱥᱟ ᱫᱤᱱ ᱫᱚ ᱥᱮᱨᱢᱟ ᱫᱟᱜ ᱡᱟᱹᱲᱤ ᱛᱮᱜᱮ ᱦᱩᱲᱩ ᱠᱚᱫᱚ ᱱᱟᱯᱟᱭ ᱦᱩᱭᱩᱜᱼᱟ
ᱦᱳᱭ
ᱟᱫᱚ ᱱᱟᱯᱟᱭ ᱜᱮ ᱦᱩᱭᱩᱜᱼᱟ ᱟᱫᱚ ᱱᱤᱭᱟᱹ ᱫᱚ ᱟᱫᱚ ᱚᱠᱛᱚ ᱦᱚᱸ ᱠᱟᱱᱟ ᱥᱮ ᱦᱩᱲᱩ ᱨᱚᱦᱚᱭ ᱨᱮᱱᱟᱜ ᱚᱠᱛᱚ ᱦᱚᱸ ᱠᱟᱱᱟ ᱟᱨ ᱵᱟᱠᱷᱟᱡ ᱫᱚ ᱱᱤᱝᱠᱟᱹᱜᱼᱟ ᱦᱟᱱᱮ ᱡᱟᱦᱟᱸ ᱫᱷᱚᱨᱚᱱ ᱠᱚᱨᱮ ᱡᱟᱦᱟᱸ ᱨᱚᱦᱚᱭ ᱦᱩᱭᱩᱜᱼᱟ ᱚᱱᱟ ᱫᱚ ᱚᱠᱛᱚ ᱵᱟᱝ ᱠᱟᱱᱟ ᱚᱱᱟ ᱠᱚᱨᱮ ᱫᱚ ᱛᱤᱡᱩ ᱠᱚᱦᱚᱸ ᱵᱮᱥᱤ ᱠᱚ ᱞᱟᱜᱟᱜᱼᱟ ᱦᱩᱲᱩ ᱦᱚᱸ ᱵᱷᱟᱜᱤ ᱵᱟᱝ ᱦᱩᱭᱩᱜᱼᱟ ᱟᱫᱚ ᱚᱱᱠᱟ ᱜᱮ ᱨᱚᱦᱚᱭ ᱦᱩᱭ ᱞᱮᱱ ᱜᱮᱭᱟ
ᱟᱫᱚ ᱪᱮᱫ ᱦᱚᱸ ᱵᱟᱝ ᱦᱩᱭ ᱞᱮᱱᱟ ᱟᱫᱚ ᱱᱤᱭᱟᱹ ᱤᱭᱟ ᱨᱮᱫᱚ
ᱟᱪᱪᱷᱟ ᱟᱪᱪᱷᱟ ᱟᱫᱚ ᱟᱞᱮ ᱦᱚᱸ ᱫᱷᱚᱨᱚᱱ ᱦᱚᱞᱮ ᱨᱚᱦᱚᱭ ᱜᱮᱭᱟ ᱟᱫᱚ ᱧᱮᱞ ᱠᱟᱫᱟ ᱞᱟᱦᱟ ᱛᱮᱫᱚ ᱵᱟᱠᱚ ᱨᱚᱦᱚᱭ ᱜᱮᱭᱟ ᱱᱮᱛᱟᱨ ᱫᱚ ᱠᱟᱹᱴᱤᱡ ᱧᱮᱞ ᱫᱟᱹᱧ ᱵᱚᱨᱥᱟ ᱡᱚᱠᱷᱚᱱ ᱜᱮ ᱛᱟᱭᱚᱢ ᱧᱚᱜᱚᱜ ᱠᱟᱱᱟ ᱟᱫᱚ ᱢᱟᱱᱮ ᱵᱟᱹᱫᱽ ᱨᱮᱦᱚᱸ ᱞᱚᱥᱚᱫ ᱛᱟᱦᱮᱱ ᱠᱟᱱ ᱜᱮᱭᱟ ᱥᱟᱶᱛᱮ ᱮ ᱯᱩᱠᱷᱨᱤ ᱨᱮᱦᱚᱸ ᱵᱟᱸᱫ ᱠᱚᱨᱮ ᱦᱚᱸ ᱫᱟᱜ ᱛᱟᱦᱮᱱ ᱠᱟᱱᱟ ᱟᱫᱚ ᱧᱮᱞᱚᱜ ᱠᱟᱱᱟ ᱡᱮ ᱱᱚᱣᱟ ᱠᱚᱫᱚ ᱢᱤᱫᱴᱟᱝ ᱞᱚᱴᱟ ᱥᱤᱥᱴᱮᱢ ᱞᱮᱠᱟᱜᱮ ᱫᱷᱚᱨᱚᱢ ᱦᱩᱲᱩ ᱫᱚ ᱢᱟᱱᱮ ᱟᱨᱮᱞ ᱯᱷᱟᱨᱤᱞ ᱛᱮᱱᱟᱜ ᱦᱮᱡ ᱞᱮᱱᱠᱷᱟᱱ ᱡᱷᱚᱛᱚ ᱰᱟᱞ ᱧᱩᱨᱦᱩ ᱴᱚᱠᱟ ᱟᱞᱮ ᱦᱩᱲᱩ
ᱦᱳᱭ
ᱦᱮᱸ ᱢᱟᱱᱮ ᱡᱚᱠᱷᱚᱱ ᱵᱚᱱ ᱤᱨᱟ ᱚᱱᱟ ᱚᱠᱛᱚ ᱫᱚ ᱟᱨᱮᱞ ᱟᱛᱮ ᱫᱟᱜ ᱵᱟᱲᱟᱭ ᱥᱮ
ᱟᱨ ᱜᱤᱛᱤᱡ ᱠᱚᱜᱼᱟ ᱤᱭᱟᱹ ᱠᱚᱜᱼᱟ ᱩᱱ ᱚᱠᱛᱚ ᱦᱚᱸ ᱟᱫᱚ ᱱᱚᱜᱼᱚᱭ ᱤᱭᱟᱹ ᱪᱤᱠᱟᱹᱛᱮ ᱢᱟᱱᱮ ᱦᱩᱲᱩᱢ ᱨᱟᱠᱟᱵᱟ ᱡᱮ
ᱚᱱᱟ ᱦᱚᱸ ᱫᱚᱢᱮ ᱠᱷᱚᱨᱪᱟ
ᱠᱷᱚᱨᱪᱟ ᱦᱮᱸ
ᱟᱫᱚ ᱦᱟᱱᱮ ᱤᱭᱟᱹ ᱛᱮ ᱟᱨ ᱡᱟᱦᱟᱸ ᱱᱚᱜᱚᱭ ᱢᱮᱥᱤᱱ ᱛᱮ ᱡᱟᱦᱟᱸ ᱤᱨ ᱚᱱᱟ ᱤᱨ ᱫᱚ ᱟᱫᱚ ᱚᱱᱠᱟ ᱫᱚ ᱞᱟᱵᱷ ᱫᱚ ᱵᱟᱭ ᱦᱩᱭᱩᱜᱼᱟ ᱚᱱᱟ ᱤᱨ ᱫᱚ ᱟᱫᱚ ᱱᱚᱜᱼᱚᱭ ᱠᱷᱚᱲ ᱟᱢ ᱡᱟᱦᱟᱸ ᱛᱟᱦᱮᱱ ᱠᱟᱱᱟ ᱚᱱᱟ ᱠᱷᱚᱲ ᱦᱚᱸᱭ ᱜᱩᱸᱰᱟᱹ ᱜᱚᱜ ᱠᱟᱜ ᱠᱟᱱᱟ ᱚᱱᱟ ᱠᱷᱚᱲ ᱦᱚᱸ ᱠᱟᱹᱢᱤ ᱨᱮ ᱵᱟᱝ ᱞᱟᱜᱟᱜ ᱠᱟᱱᱟ ᱚᱱᱟ ᱠᱷᱚᱲ ᱰᱟᱝᱨᱤ ᱥᱮ ᱱᱚᱝᱠᱟ ᱡᱟᱦᱟᱱᱟᱜ ᱠᱟᱹᱢᱤ ᱨᱮᱢ ᱞᱟᱜᱟᱣᱟ ᱟᱠᱷᱨᱤᱧᱟᱢ ᱟᱠᱷᱨᱤᱧ ᱦᱚᱸ ᱜᱟᱱᱚᱜ ᱜᱮᱭᱟ
ᱟᱫᱚ ᱚᱱᱟ ᱦᱚᱸ ᱠᱟᱹᱢᱤᱨᱮ ᱵᱟᱝ ᱞᱟᱜᱟᱜᱼᱟ
ᱵᱟᱝ ᱞᱟᱜᱟᱠᱟᱱᱟ ᱢᱟᱱᱮ ᱤᱧ ᱫᱩᱧ ᱧᱮᱞ ᱮᱫᱟ ᱡᱟᱦᱟᱸᱭ ᱢᱮᱥᱤᱱ ᱛᱮ ᱤᱨᱮᱢ ᱞᱟᱹᱭ ᱛᱟᱯᱚᱨ ᱡᱟᱦᱟᱱᱟᱜ ᱜᱮᱢ ᱞᱟᱹᱭ ᱚᱱᱟ ᱫᱚ ᱡᱟᱦᱟᱸᱭᱟᱜ ᱮᱠᱵᱟᱨ ᱨᱮ ᱥᱟᱸᱜᱮ ᱵᱤᱜᱷᱟᱹ ᱵᱤᱜᱷᱟᱹ ᱢᱟᱱᱮ ᱠᱷᱮᱛ ᱠᱚ ᱢᱮᱱᱟᱜ ᱛᱟᱠᱚᱣᱟ ᱟᱹᱰᱤ ᱟᱢᱫᱟ ᱠᱟᱹᱢᱤ ᱢᱩᱱᱤᱥ ᱨᱮᱫᱚ ᱟᱹᱰᱤᱫᱤᱱ ᱞᱟᱜᱟᱜ ᱛᱟᱠᱚ ᱩᱱᱠᱩ ᱫᱚ ᱢᱤᱥᱤᱱ ᱛᱮᱠᱚ ᱯᱚᱲᱛᱟ ᱦᱚᱸ ᱢᱮᱱᱟᱜ ᱛᱟᱠᱚᱣᱟ ᱩᱱᱠᱩ ᱫᱚ ᱴᱷᱤᱠ ᱜᱮ ᱛᱟ ᱠᱚ ᱢᱮᱱᱠᱷᱟᱱ ᱟᱵᱚᱣᱟᱜ ᱫᱚ ᱩᱱᱟᱹᱜ ᱥᱟᱸᱜᱮ ᱠᱷᱮᱛ ᱫᱚ ᱵᱟᱝ ᱠᱟᱱᱟᱵᱚᱱ ᱥᱮ ᱟᱵᱚ ᱫᱚ ᱛᱤ ᱛᱮᱜᱮ ᱥᱮ ᱠᱷᱚᱲ ᱠᱚᱦᱚᱸ ᱫᱚᱦᱚ ᱞᱟᱹᱠᱛᱤᱜ ᱠᱟᱱ ᱛᱟᱵᱚᱱᱟ
ᱦᱳᱭ ᱦᱚᱲ ᱠᱚ ᱟᱹᱰᱤ ᱜᱮ ᱞᱟᱹᱠᱛᱤ ᱢᱮᱱᱟᱜ-ᱟ ᱟᱨ ᱟᱵᱚᱣᱟᱜ ᱫᱚ ᱟᱛᱩ ᱴᱚᱞᱟᱨᱮ ᱛᱟᱦᱮᱱ ᱠᱚᱨᱛᱮ ᱜᱮᱞᱮ ᱠᱷᱚᱲ ᱠᱚᱫᱚ ᱟᱹᱰᱤ ᱜᱮ ᱞᱟᱹᱠᱛᱤ ᱢᱮᱱᱟᱜ-ᱟ
ᱦᱮᱸ
ᱟᱫᱚ ᱛᱟᱦᱚᱞᱮ ᱱᱚᱝᱠᱟ ᱚᱞᱚᱜ ᱯᱟᱲᱦᱟᱣ ᱨᱮ ᱵᱟᱝ
ᱦᱮᱸ ᱚᱞᱚᱜ ᱯᱟᱲᱦᱟᱣ ᱨᱮᱜᱮ ᱛᱮᱫᱚ ᱡᱚᱯᱲᱟᱣ ᱢᱤᱱᱟᱹᱧᱟ ᱵᱟᱨᱭᱟ ᱠᱷᱚᱱ ᱜᱮ
ᱟᱪᱪᱷᱟ ᱟᱫᱚ ᱠᱷᱟᱡ ᱚᱞᱚᱜ ᱯᱟᱲᱦᱟᱣ ᱠᱟᱛᱮᱫ ᱠᱷᱟᱡ ᱟᱫᱚ ᱛᱤᱱᱟᱹᱜ ᱜᱟᱱ ᱪᱮᱫ ᱠᱷᱟᱡ ᱠᱩᱠᱢᱩᱢ ᱧᱮᱞ ᱟᱠᱟᱜ-ᱟ ᱠᱷᱟᱱ
ᱟᱫᱚ ᱠᱩᱠᱢᱩ ᱫᱚ ᱧᱮᱞ ᱛᱮᱫᱚ ᱪᱮᱫᱠᱟ ᱚᱞᱚᱜ ᱯᱟᱲᱦᱟᱣ ᱦᱮᱡ ᱦᱩᱭ ᱟᱠᱟᱱᱟ ᱵᱚᱞᱛᱮ ᱱᱚᱝᱠᱟ ᱢᱤᱰᱤᱭᱟᱢ ᱚᱞᱪᱤᱠᱤ ᱯᱟᱹᱨᱥᱤ ᱛᱮᱜᱮ ᱯᱟᱲᱦᱟᱣ ᱦᱩᱭᱩᱜ ᱠᱟᱱᱟ ᱟᱫᱚ ᱯᱟᱲᱦᱟᱣ ᱛᱟᱞᱟᱛᱮ ᱚᱱᱠᱟ ᱩᱭᱦᱟᱹᱨ ᱦᱩᱭ ᱟᱠᱟᱱᱟ ᱡᱟᱦᱟᱸ ᱛᱟᱞᱟᱛᱮ ᱯᱟᱲᱦᱟᱣ ᱞᱮᱱᱠᱷᱟᱱ ᱡᱮᱢᱚᱱ ᱟᱵᱚᱣᱟᱜ ᱯᱟᱹᱨᱥᱤ ᱮᱴᱟᱜ ᱛᱤᱱᱟᱹᱜ ᱞᱟᱯᱷᱟᱝ ᱤᱫᱤ ᱜᱟᱱᱚᱜ-ᱟ ᱥᱮ ᱟᱨᱦᱚᱸ ᱱᱚᱣᱟ ᱯᱟᱹᱨᱥᱤ ᱛᱮ ᱡᱮᱢᱚᱱ ᱯᱚᱨᱮᱱ ᱯᱤᱲᱦᱤ ᱠᱚ ᱡᱮᱢᱚᱱ ᱚᱞᱚᱜ ᱯᱟᱲᱦᱟᱣ ᱟᱨᱦᱚᱸ ᱱᱟᱯᱟᱭ ᱛᱮᱠᱚ ᱠᱚᱨᱟᱣ ᱫᱟᱲᱮᱭᱟᱜ ᱢᱟ ᱥᱟᱶᱛᱮ ᱧᱮᱞ ᱦᱩᱭᱩᱜ ᱠᱟᱱᱟ ᱪᱮᱫ ᱪᱤᱠᱟᱹ ᱜᱟᱱᱚᱜ-ᱟ ᱠᱟᱨᱚᱱ ᱱᱤᱛᱚᱜ ᱫᱚ ᱵᱤᱭᱮᱰ ᱠᱚ ᱟᱹᱣᱨᱤ ᱠᱷᱩᱞᱟᱹᱜ-ᱟ ᱥᱟᱶᱛᱮ ᱡᱟᱦᱟᱸ ᱢᱟᱪᱮᱫ ᱠᱚᱨᱮ ᱵᱟᱦᱟᱞ ᱠᱟᱹᱢᱤ ᱠᱚᱦᱚᱸ ᱚ ᱴᱷᱤᱠ ᱴᱷᱤᱠ ᱴᱷᱟᱠ ᱵᱟᱝ ᱦᱩᱭᱩᱜ ᱠᱟᱱᱟ ᱟ ᱪᱮᱫ ᱪᱤᱠᱟᱹᱜ ᱠᱟᱱᱟ ᱚᱠᱛᱚ ᱥᱮ ᱟᱹᱰᱤ ᱠᱤᱪᱷᱩ ᱜᱮ ᱢᱤᱫᱴᱟᱝ ᱱᱚᱣᱟ ᱫᱚ ᱱᱤᱨᱵᱷᱚᱨᱚᱜ ᱠᱟᱱᱟᱧ ᱧᱮᱞ ᱮᱫᱟ
ᱦᱳᱭ ᱟᱹᱰᱤᱜᱮ ᱮᱴᱠᱮᱴᱚᱬᱮ ᱜᱮ ᱢᱮᱱᱟᱜ-ᱟ ᱥᱟᱹᱨᱤᱜᱮ ᱱᱚᱣᱟ ᱤᱭᱟᱹ ᱫᱚ ᱚᱞᱪᱤᱠᱤ ᱫᱚ ᱱᱚᱣᱟ ᱟᱹᱰᱤᱜᱮ ᱮᱸᱴᱠᱮᱴᱚᱬᱮ ᱨᱮ ᱢᱮᱱᱟᱜ-ᱟ ᱧᱮᱞᱚᱜᱚᱜ ᱠᱟᱱᱟ ᱟᱫᱚ ᱮᱴᱟᱜ ᱨᱚᱠᱚᱢ ᱟᱫᱚ ᱠᱳᱱᱳ ᱠᱟᱹᱢᱤ ᱠᱟᱡᱽ ᱠᱚ ᱟᱫᱚ ᱵᱟᱹᱱᱩᱜ-ᱟ ᱥᱮ ᱟᱫᱚ ᱡᱟᱦᱟᱸ ᱤᱭᱟᱹ ᱚᱱᱟ ᱫᱚ ᱥᱩᱫᱷᱩ ᱩᱱᱠᱩ ᱢᱟᱪᱮᱫ ᱠᱚ ᱞᱟᱹᱜᱤᱫ ᱜᱮ ᱦᱚᱸᱜ ᱤᱭᱟᱹ ᱧᱮᱞᱚᱜ ᱠᱟᱱᱟ ᱱᱤᱛᱚᱜ ᱡᱟᱦᱟᱸᱭ ᱚᱞᱪᱤᱠᱤ ᱤᱫᱤ ᱠᱟᱛᱮ ᱡᱟᱦᱟᱸᱭ ᱠᱚ ᱠᱟᱹᱢᱤ ᱠᱟᱱᱟ ᱩᱱᱠᱩ ᱫᱚ ᱥᱩᱫᱩ ᱢᱟᱪᱮᱫ ᱠᱟᱱᱟ ᱠᱚ
ᱢᱟᱪᱮᱫ ᱠᱟᱱᱟ ᱠᱚ ᱦᱮ
ᱦᱳᱭ
ᱟᱨ ᱟᱨ ᱢᱤᱫᱴᱟᱝ ᱧᱮᱞᱟ ᱟᱠᱟᱱᱟ ᱢᱤᱫᱴᱟᱝ ᱟᱵᱚᱣᱟᱜ ᱥᱚᱢᱟᱡᱽ ᱥᱟᱶᱛᱟ ᱨᱮ ᱢᱟᱹᱱᱢᱤ ᱥᱚᱢᱟᱡᱽ ᱥᱟᱶᱛᱟ ᱨᱮᱢ ᱞᱟᱹᱭ ᱞᱮᱠᱷᱟᱱ ᱢᱟᱪᱮᱫ ᱠᱚ ᱵᱟᱝᱠᱷᱟᱱ ᱫᱚ ᱟᱢ ᱥᱟᱶᱛᱟ ᱥᱮ ᱢᱤᱫᱴᱟᱝ ᱥᱚᱢᱟᱡᱽ ᱵᱟ ᱥᱩᱥᱷᱟᱹᱨ ᱫᱟᱲᱮᱭᱟᱜ-ᱟ ᱥᱮ ᱱᱟᱯᱟᱭ ᱰᱟᱦᱟᱨ ᱛᱮᱫᱚ ᱵᱟᱢ ᱰᱟᱦᱟᱨᱟᱣ ᱫᱟᱲᱮᱭᱟᱜ-ᱟ
ᱦᱳᱭ ᱚᱱᱟ ᱦᱚᱸ ᱠᱟᱛᱷᱟ ᱠᱟᱱᱟ ᱡᱟᱦᱟᱸ ᱢᱟᱪᱮᱫ ᱢᱟᱱᱮ ᱜᱮ ᱩᱱᱤ ᱫᱚ ᱠᱟᱹᱴᱤᱡ ᱮ ᱠᱟᱹᱴᱤᱡ ᱮ ᱵᱟᱲᱟᱭᱟ ᱥᱮ ᱤᱭᱟᱹ ᱠᱚ ᱢᱮᱱᱟᱜ ᱛᱟᱭᱟ
ᱦᱮᱸ
ᱩᱱᱤ ᱫᱚ ᱟᱹᱰᱤ ᱠᱤᱪᱷᱩ ᱨᱮᱱᱟᱜ ᱵᱩᱡᱽ ᱠᱚ ᱤᱭᱟᱹ ᱠᱚ ᱢᱮᱱᱟᱜ ᱛᱟᱭᱟ ᱛᱟᱦᱚᱞᱮ ᱦᱚᱸᱜ-ᱚᱭ ᱱᱚᱸᱰᱮ ᱜᱮ ᱟᱫᱚ ᱟᱨ ᱱᱚᱜᱚ ᱱᱚᱝᱠᱟᱱ ᱦᱚᱲ ᱪᱷᱟᱲᱟ ᱢᱤᱫᱴᱟᱝ ᱫᱚ ᱚᱱᱠᱟ ᱥᱟᱶᱛᱟ ᱞᱟᱦᱟ ᱤᱫᱤ ᱞᱮᱠᱟᱱ ᱠᱟᱹᱢᱤ ᱫᱚ ᱵᱟᱝ ᱠᱚ ᱠᱟᱹᱢᱤ ᱫᱟᱲᱮᱭᱟᱜ-ᱟ
ᱵᱟᱝᱠᱚ ᱠᱟᱹᱢᱤ ᱫᱟᱲᱮᱭᱟᱜ-ᱟ
ᱵᱟᱠᱷᱟᱡ ᱡᱟᱦᱟᱸᱭ ᱩᱱᱟᱹᱜ ᱡᱟᱦᱟᱸᱭ ᱩᱱᱟᱹᱜ ᱤᱭᱟᱹ ᱵᱩᱫᱽᱫᱷᱤ ᱜᱮᱭᱟᱱ ᱵᱟᱹᱱᱩᱜ ᱛᱟᱭᱟ ᱛᱟᱦᱚᱞᱮ ᱩᱱᱤ ᱫᱚ ᱚᱱᱠᱟ ᱫᱚ ᱵᱟᱭ ᱫᱟᱲᱮᱭᱟᱜ-ᱟ
ᱵᱟᱭ ᱫᱟᱲᱮᱭᱟᱜ-ᱟ ᱵᱟᱭ ᱫᱟᱲᱮᱭᱟᱜ-ᱟ ᱠᱟᱨᱚᱱ
ᱪᱮᱫ ᱪᱤᱠᱟᱹ ᱞᱮᱠᱷᱟᱱ ᱪᱮᱫ ᱪᱤᱠᱟᱹ ᱦᱩᱭᱩᱜᱼᱟ ᱥᱮ ᱜᱟᱱᱚᱜᱼᱟ ᱚᱱᱟ ᱠᱚᱫᱚ ᱩᱱᱤ ᱫᱚ ᱩᱱᱟᱹᱜ ᱫᱚ ᱵᱟᱭ ᱫᱤᱥᱟᱹᱭᱟ
ᱵᱟᱭ ᱫᱤᱥᱟᱹᱭᱟ ᱦᱮᱸ ᱠᱟᱨᱚᱱ ᱢᱤᱫᱴᱟᱝ ᱡᱟᱦᱟᱸ ᱫᱤᱥᱤᱟᱹ ᱠᱟᱛᱷᱟᱢ ᱞᱟᱹᱭᱟ ᱱᱩᱠᱩ ᱫᱚ ᱡᱟᱦᱟᱸᱭ ᱠᱚ ᱠᱚ ᱱᱚᱝᱠᱟ ᱢᱟᱪᱮᱫ ᱠᱚ ᱠᱚ ᱦᱩᱭᱩᱜᱼᱟ ᱱᱩᱠᱩ ᱫᱚ ᱟᱹᱰᱤ ᱟᱜᱟᱢ ᱠᱚ ᱫᱤᱥᱟᱹ ᱧᱟᱢ ᱫᱟᱲᱮᱭᱟᱜᱼᱟ ᱡᱮᱢᱚᱱ ᱠᱟᱛᱷᱟ ᱨᱤᱧ ᱞᱟᱹᱭᱫᱟ ᱠᱟᱛᱷᱟ ᱨᱮᱫᱚ ᱵᱟᱝ ᱡᱟᱦᱟ ᱥᱟᱹᱨᱤ ᱩᱛᱟᱹᱨ ᱠᱟᱱᱟ ᱡᱮᱢᱚᱱ ᱯᱚᱱᱰᱤᱛ ᱨᱚᱜᱷᱩᱱᱟᱛᱷ ᱢᱩᱨᱢᱩ ᱦᱚᱸ ᱡᱟᱦᱟᱸ ᱟᱡ ᱪᱤᱠᱤ ᱚᱞ ᱩᱰᱩᱠ ᱞᱮᱫ ᱥᱮ ᱟᱵᱚ ᱱᱚᱜᱼᱚᱭ ᱡᱮ ᱯᱟᱹᱨᱥᱤ ᱡᱮᱢᱚᱱ ᱟᱵᱚ ᱫᱤᱥᱚᱢ ᱛᱟᱞᱟ ᱨᱮ ᱯᱟᱥᱱᱟᱣ ᱠᱮᱫ ᱱᱚᱜᱼᱚᱭ ᱱᱚᱣᱟ ᱟᱵᱚ ᱜᱮᱵᱚᱱ ᱱᱚᱣᱟ ᱛᱟᱞᱟ ᱛᱮᱜᱮ ᱵᱚᱱ ᱚᱞᱚᱜ ᱯᱟᱲᱦᱟᱜ ᱠᱟᱱᱟ ᱢᱮᱱᱠᱷᱟᱱ ᱟᱡ ᱦᱚᱸ ᱢᱤᱫᱴᱮᱱ ᱢᱟᱪᱮᱫ ᱮ ᱛᱟᱦᱮᱸ ᱠᱟᱱᱟ ᱢᱟᱪᱮᱫ ᱠᱟᱛᱮᱫ ᱜᱮ ᱱᱚᱝᱠᱟᱱᱟᱜ ᱠᱟᱹᱢᱤ ᱨᱮ ᱠᱟᱹᱢᱤ ᱫᱟᱲᱮ ᱠᱟᱣᱫᱟᱭ
ᱦᱳᱭ
ᱟᱫᱚ ᱦᱳᱭ ᱚᱱᱠᱟ ᱚᱱᱟ ᱪᱷᱟᱲᱟ ᱚᱱᱠᱟ ᱵᱟᱠᱚ ᱡᱟᱦᱟᱸᱭ ᱜᱮ ᱡᱩᱫᱤᱢ ᱧᱮᱞ ᱠᱚᱣᱟ ᱚᱱᱟ ᱩᱱᱠᱩᱣᱟᱜ ᱚᱱᱟ ᱜᱩᱱ ᱫᱚ ᱢᱮᱱᱟᱜ ᱛᱟᱠᱚᱣᱟ ᱢᱟᱪᱮᱫ ᱨᱮᱱᱟᱜ ᱜᱩᱱ ᱫᱚ
ᱦᱮᱸ ᱟᱨ ᱧᱮᱞ ᱟᱠᱟᱫᱟᱹᱧ ᱠᱤᱱᱛᱩ ᱚᱱᱟ ᱢᱟᱪᱮᱫ ᱠᱟᱛᱷᱟ ᱡᱚᱠᱷᱚᱱᱢ ᱞᱟᱹᱭ ᱠᱮᱫᱟ ᱚᱱᱟ ᱢᱟᱪᱮᱫ ᱫᱚ ᱠᱤᱱᱛᱩᱧ ᱧᱮᱞ ᱠᱮᱫᱟ ᱟᱵᱚ ᱚᱲᱟᱜ ᱠᱚᱨᱮᱱᱟᱜ ᱡᱟᱦᱟᱸ ᱠᱤᱱᱛᱩ ᱯᱟᱹᱦᱞᱟᱹ ᱢᱟᱪᱮᱫ ᱫᱚ ᱠᱟᱱᱟ ᱠᱚ ᱟᱭᱳᱼᱵᱟᱵᱟ ᱜᱮ ᱟᱭᱳᱼᱵᱟᱵᱟ ᱜᱮ ᱟᱵᱚ ᱜᱤᱫᱟᱹᱨ ᱠᱷᱚᱱ ᱥᱟᱱᱟᱢ ᱞᱮᱠᱟᱱ ᱠᱟᱛᱷᱟ ᱠᱚ ᱥᱮᱬᱟᱣ ᱟᱵᱚᱱᱟ ᱵᱟᱹᱲᱤᱡ ᱚᱠᱟ ᱵᱟᱝ ᱚᱠᱟ ᱡᱚᱢ ᱢᱮ ᱚᱠᱟ ᱟᱞᱚᱢ ᱡᱚᱢᱟᱢ ᱢᱟᱱᱮ ᱥᱟᱱᱟᱢ ᱠᱤᱪᱷᱩ ᱟᱵᱚᱣᱟᱜ ᱦᱚᱲᱢᱚ ᱡᱤᱣᱤ ᱫᱩᱠ ᱥᱩᱠ ᱥᱟᱱᱟᱢ ᱜᱮ ᱱᱩᱠᱩ ᱜᱮ ᱠᱚ ᱥᱮᱬᱟ ᱟᱠᱟᱫ ᱵᱚᱱᱟ ᱪᱮᱫ ᱮᱢ ᱞᱟᱹᱭᱟ ᱚᱱᱟ ᱠᱚ ᱵᱟᱨᱮ ᱛᱮ
ᱚᱱᱟ ᱠᱚ ᱵᱟᱨᱮ ᱛᱮᱫ ᱫᱚ ᱠᱟᱛᱷᱟ ᱫᱚ ᱟᱹᱰᱤ ᱡᱚᱛᱷᱟᱛ ᱮᱢ ᱨᱚᱲ ᱠᱟᱫᱟ ᱥᱟᱹᱨᱤ ᱫᱚ ᱥᱟᱹᱨᱤ ᱠᱟᱛᱷᱟ ᱜᱮ ᱠᱟᱱᱟ ᱯᱳᱭᱞᱳ ᱡᱟᱦᱟᱸᱭ ᱢᱟᱪᱮᱫ ᱡᱟᱦᱟᱸᱭ ᱵᱚᱱ ᱢᱟᱱᱟᱣ ᱠᱚᱣᱟ ᱩᱱᱠᱤᱱ ᱫᱚᱠᱤᱱ ᱦᱩᱭᱩᱜᱼᱟ ᱟᱭᱳ ᱵᱟᱵᱟ ᱯᱳᱭᱞᱳ ᱢᱟᱪᱮᱫ ᱱᱚᱣᱟ ᱫᱚ ᱢᱟᱱᱮ ᱚᱱᱠᱟ ᱮᱸᱻ ᱮᱠᱫᱚᱢ ᱥᱟᱹᱨᱤ ᱠᱟᱛᱷᱟ ᱜᱮ ᱠᱟᱱᱟ ᱛᱟᱯᱚᱨᱮ ᱟᱫᱚ ᱡᱟᱦᱟᱸ ᱱᱚᱜᱼᱚᱭ ᱱᱚᱝᱠᱟ ᱡᱟᱦᱟᱸ ᱟᱵᱚ ᱟᱨᱦᱚ ᱮᱴᱟᱜ ᱮᱴᱟᱜ ᱡᱟᱦᱟᱸ ᱮᱸ ᱥᱤᱠᱷᱟ ᱵᱚᱱ ᱦᱟᱛᱟᱣ ᱫᱟ ᱟᱫᱚ ᱚᱱᱟ ᱫᱚ ᱩᱱᱠᱩ ᱫᱚ ᱮᱸ ᱟᱞᱟᱫᱟ ᱩᱱᱠᱩ ᱫᱚ ᱟᱞᱟᱫᱟ ᱟᱨᱦᱚ ᱢᱟᱪᱮᱫ ᱟᱠ ᱩᱱᱠᱩ ᱫᱚ ᱢᱟᱱᱮ ᱟᱭᱳ ᱵᱟᱵᱟ ᱯᱚᱨᱮ ᱨᱮᱱ ᱢᱟᱪᱮᱫ ᱠᱚᱦᱚᱸ ᱩᱱᱠᱩ ᱫᱚᱠᱚ ᱥᱟᱞᱟ ᱜᱚᱴᱟᱜᱼᱟ
ᱪᱷᱟᱞᱟ ᱜᱚᱴᱟᱜᱼᱟ ᱦᱮᱸ
ᱦᱩᱸ
ᱠᱟᱨᱚᱱ ᱮᱸ ᱱᱚᱜᱼᱚᱭ ᱡᱮ ᱤᱛᱩᱱ ᱟᱥᱲᱟ ᱪᱟᱞᱟᱣ ᱮᱢ ᱞᱟᱹᱭ ᱠᱮᱫᱟ ᱚᱲᱟᱜ ᱨᱮᱱ ᱟᱭᱳᱼᱵᱟᱵᱟ ᱜᱮᱛᱚ ᱟᱵᱚ ᱤᱛᱩᱱ ᱟᱥᱲᱟ ᱫᱚᱠᱚ ᱠᱳᱞ ᱠᱮᱫ ᱵᱚᱱᱟ ᱛᱮ ᱩᱱᱠᱩ ᱜᱮᱛᱚᱭ ᱞᱟᱹᱭ ᱠᱟᱜ ᱵᱩᱡᱷᱟᱹᱣ ᱠᱮᱫ ᱵᱚᱱᱟ ᱯᱳᱭᱞᱳ ᱚᱞᱚᱜ ᱯᱟᱲᱦᱟᱣ ᱵᱟᱵᱩ ᱥᱮᱬᱟ ᱦᱩᱭᱩᱜᱼᱟ ᱚᱞᱚᱜ ᱯᱟᱲᱦᱟᱜ ᱵᱟᱢ ᱥᱮᱬᱟ ᱞᱮᱠᱷᱟᱱ ᱟᱢᱟᱜ ᱢᱟᱱᱮ ᱪᱮᱫ ᱤᱧ ᱞᱟᱹᱭᱟ ᱟᱹᱠᱤᱞ ᱵᱟᱹᱛᱤ ᱵᱟᱝ ᱢᱟᱨᱥᱟᱞᱚᱜᱼᱟ ᱥᱮ ᱟᱵᱚᱣᱟᱜ ᱧᱩᱛᱟᱹᱛ ᱠᱷᱚᱱ ᱱᱟ ᱱᱟᱯ ᱢᱟᱨᱥᱟᱞ ᱰᱟᱦᱟᱨ ᱛᱮ ᱵᱟᱵᱚᱱ ᱪᱟᱞᱟᱣ ᱫᱟᱲᱮᱭᱟᱜᱼᱟ
ᱦᱳᱭ ᱟᱫᱚ ᱦᱚᱸᱜᱼᱚᱭ ᱡᱮ ᱦᱚᱸᱜᱼᱚᱭ ᱱᱚᱝᱠᱟᱱ ᱢᱤᱫᱴᱟᱝ ᱤᱭᱟᱹ ᱞᱮᱠᱟᱱ ᱠᱟᱛᱷᱟ ᱠᱤᱱ ᱨᱚᱲᱟᱫ ᱢᱮᱭᱟ ᱦᱚᱜᱼᱱᱟ ᱨᱚᱲ ᱜᱮ ᱚᱱᱟ ᱵᱩᱡᱷᱟᱹᱣ ᱜᱮᱛᱚ ᱦᱩᱭᱩᱜ ᱠᱟ ᱠᱟᱱᱟ ᱢᱤᱫᱴᱟᱝ ᱢᱟᱪᱮᱫᱟᱜ ᱠᱟᱹᱢᱤ ᱫᱚ
ᱠᱟᱹᱢᱤ ᱫᱚ ᱦᱮᱸ ᱦᱮᱸ
ᱟᱫᱚ ᱦᱚᱸᱜᱼᱚᱱ ᱤᱱᱟᱹ ᱠᱷᱟᱹᱛᱤᱨ ᱜᱮ ᱟᱫᱚ ᱯᱳᱭᱞᱳ ᱢᱟᱪᱮᱫ ᱢᱮᱱᱛᱮ ᱫᱚ ᱟᱫᱚ ᱟᱭᱳ ᱵᱟᱵᱟ ᱪᱷᱟᱲᱟ ᱚᱠᱚᱭᱦᱚ ᱵᱟᱝ ᱠᱚ ᱥᱟᱞᱟ ᱜᱚᱴᱟᱜᱼᱟ
ᱦᱮᱸ ᱢᱟᱱᱮ ᱚᱱᱟ ᱠᱚᱫᱚ ᱪᱮᱫ ᱤᱧ ᱞᱟᱹᱭᱟ ᱚᱱᱟ ᱠᱚᱫᱚ ᱠᱟᱛᱷᱟ ᱫᱚ ᱞᱟᱹᱭ ᱵᱟᱝ ᱚᱱᱟ ᱫᱚ ᱢᱤᱫ ᱢᱤᱫᱴᱟᱝ ᱢᱟᱱᱛᱟᱨ ᱠᱚ ᱞᱟᱹᱭᱟ ᱚᱱᱠᱟᱧ ᱢᱚᱱᱮᱭᱟ
ᱦᱳᱭ ᱦᱩᱸ ᱢᱟᱱᱛᱟᱨ ᱦᱮᱸ ᱥᱟᱹᱨᱤ ᱫᱚ ᱥᱟᱹᱨᱤ ᱜᱮ ᱢᱟᱱᱛᱟᱨ ᱞᱮᱠᱟ ᱜᱮ ᱠᱟᱹᱢᱤᱭᱟᱭ
ᱦᱩᱸ
ᱟᱫᱚ ᱦᱚᱸᱜᱼᱚᱭ ᱚᱞᱪᱤᱠᱤ ᱦᱚᱸ ᱟᱫᱚ ᱦᱚᱸᱜᱼᱚ ᱱᱚᱝᱠᱟ ᱤᱭᱟᱹ ᱚᱸ ᱚᱲᱟᱜ ᱠᱚᱨᱮ ᱟᱫᱚ ᱵᱟᱲᱟᱭ ᱫᱚ ᱛᱟᱦᱮᱸ ᱠᱟᱱᱟ ᱢᱟᱱᱮ ᱡᱟᱦᱟᱸ ᱠᱚ ᱞᱟᱦᱟ ᱛᱮᱠᱚ ᱯᱟᱲᱦᱟᱣ ᱠᱟᱱᱟ ᱚᱱᱠᱟ ᱠᱚ ᱟᱨᱠᱤ ᱢᱟ ᱵᱟᱵᱟ ᱛᱟᱠᱚ ᱚᱱᱮ ᱚᱱᱠᱟ ᱟᱨᱠᱤ
ᱦᱮᱸ
ᱵᱟᱲᱟᱭ ᱟᱫᱚ ᱱᱤᱡᱮ ᱦᱚᱸ ᱚᱱᱠᱟᱜᱮ ᱤᱧᱦᱚ ᱠᱷᱟᱡ ᱚᱱᱠᱟ ᱢᱤᱰᱤᱭᱟᱢ ᱛᱮᱜᱮ ᱯᱟᱲᱦᱟᱣ ᱚᱞᱚᱜ ᱯᱟᱲᱦᱟᱣ
ᱟᱫᱚ ᱢᱟᱱᱮ ᱟᱫᱚ ᱟᱞᱮᱭᱟᱜ ᱤᱠ ᱤᱭᱟᱹ ᱨᱮᱫᱚ ᱚᱱᱠᱟ ᱫᱚ ᱵᱟᱝ ᱛᱟᱦᱮᱸ ᱠᱟᱱᱟ ᱟᱞᱮᱭᱟᱜ ᱫᱚ ᱡᱟᱦᱟᱸ ᱡᱷᱚᱛᱚ ᱜᱮ ᱚᱱᱠᱟᱱ ᱤᱭᱟᱹ ᱚᱱᱠᱟ ᱫᱚ ᱵᱟᱝ ᱛᱟᱦᱮᱸ ᱠᱟᱱᱟ
ᱟᱪᱪᱷᱟ ᱟᱪᱷᱟ ᱢᱟᱱᱮ ᱱᱚᱜ ᱚᱭ ᱡᱮ ᱟᱹᱰᱤ ᱨᱟᱹᱥᱠᱟᱹᱧ ᱵᱩᱡ ᱵᱩᱡᱷᱟᱹᱣ ᱠᱮᱫᱟᱢ ᱦᱚᱸ ᱢᱤᱰᱤᱭᱟᱢ ᱛᱮᱢ ᱯᱟᱲᱦᱟᱜ ᱠᱟᱱᱟ ᱥᱮ ᱤᱧ ᱦᱚᱧ ᱯᱟᱲᱦᱟᱜ ᱠᱟᱱᱟ ᱦᱮ ᱱᱚᱣᱟ ᱢᱤᱫᱴᱟᱝ ᱮᱜᱤ ᱢᱟᱱᱮ ᱥᱟᱶᱛᱟ ᱢᱟᱱᱮ ᱡᱮ ᱯᱟᱹᱨᱥᱤ ᱦᱟᱨᱟᱼᱵᱩᱨᱩ ᱨᱮ ᱱᱚᱜᱼᱚᱭ ᱡᱮ ᱢᱤᱫᱴᱟᱝ ᱚᱞᱚᱜ ᱯᱟᱲᱦᱟᱣ ᱚᱱᱟᱛᱮ ᱱᱚᱣᱟ ᱢᱤᱫᱴᱟᱝ ᱟᱹᱰᱤ ᱢᱟᱨᱟᱝ ᱚᱵᱚᱫᱟᱱ ᱠᱟᱱᱟ ᱚᱱᱟᱛᱮ ᱡᱩᱫᱤ ᱚᱞᱚᱜ ᱯᱟᱲᱦᱟᱣ ᱵᱟᱵᱚᱱ ᱵᱟᱵᱚᱱ ᱱᱚᱜᱼᱚᱭ ᱡᱮᱢᱚᱱ ᱵᱟᱵᱚᱱ ᱞᱟᱦᱟ ᱦᱮᱡ ᱠᱚᱜᱼᱟ ᱩᱱ ᱢᱟᱨᱟᱝ ᱦᱮᱸ ᱱᱚᱜᱼᱚᱭ ᱡᱮ, ᱟᱵᱚᱣᱟᱜ ᱵᱤᱥᱥᱚ ᱨᱮᱥ ᱫᱤᱥᱚᱢ ᱫᱚᱨᱵᱟᱨ ᱛᱟᱞᱟᱨᱮ ᱚᱱᱞᱟᱭᱤᱱ ᱰᱤᱡᱤᱴᱮᱞ ᱛᱟᱞᱟ ᱨᱮᱦᱚᱸ ᱟᱵᱚᱣᱟᱜ ᱪᱤᱠᱤ ᱥᱮᱞᱮᱫ ᱟᱠᱟᱱᱟ ᱥᱮ ᱚᱱᱟ ᱠᱚᱨᱮᱱᱟᱜ ᱠᱟᱹᱢᱤ ᱠᱟᱹᱥᱱᱤ ᱠᱚ ᱦᱚᱜᱼᱚᱭ ᱡᱮ ᱱᱤᱛᱩᱜ ᱟᱵᱚ ᱵᱚᱱ ᱞᱮᱛᱟᱲ ᱤᱫᱤᱭᱮᱫᱟ ᱥᱮ ᱞᱮᱛᱟᱲ ᱜᱮ ᱪᱟᱞᱟᱜ ᱠᱟᱱᱟ ᱚᱱᱟ ᱠᱤᱱᱛᱩ ᱵᱟᱝ ᱥᱚᱢᱵᱷᱚᱵ ᱵᱟᱝ ᱦᱩᱭ ᱠᱚᱜᱼᱟ᱾
ᱵᱟᱝ ᱦᱩᱭ ᱠᱚᱜᱼᱟ ᱦᱮᱸ ᱚᱱᱟ ᱦᱚᱸ ᱠᱟᱛᱷᱟ ᱠᱟᱱᱟ ᱟᱨ ᱱᱚᱝᱠᱟᱱ ᱠᱟᱛᱷᱟ ᱠᱟᱱᱟ᱾ ᱟᱵᱚᱣᱟᱜ ᱡᱟᱦᱟᱸ ᱯᱟᱹᱨᱥᱤ ᱚᱱᱟ ᱦᱚᱸ ᱮ ᱵᱮᱥᱤ ᱤᱭᱟᱹ ᱞᱟᱦᱟ ᱨᱮᱫᱚ ᱵᱟᱝ ᱥᱮᱞᱮᱫ ᱟᱠᱟᱱᱟ᱾
ᱦᱮᱸ ᱦᱮᱸ᱾
ᱛᱟᱦᱚᱞᱮ ᱦᱚᱜ-ᱱᱟ ᱠᱚ ᱟᱵᱚ ᱤᱭᱟᱹ ᱟᱫᱟ ᱵᱚᱱ ᱢᱟᱱᱮ ᱟᱵᱚ ᱵᱚᱱ ᱞᱟᱦᱟ ᱦᱮᱡ ᱟᱠᱟᱱᱟ᱾ ᱠᱟᱱᱟ ᱟᱹᱰᱤ ᱜᱮ᱾ ᱚᱱᱟ ᱵᱚᱱ ᱥᱮᱞᱮᱫ ᱦᱚᱪᱚ ᱠᱟᱫᱟ ᱟᱵᱚ ᱮᱸᱜ, ᱫᱤᱥᱚᱢ ᱨᱮ ᱛᱟᱦᱚᱞᱮ ᱦᱚᱜᱱᱟ ᱱᱚᱝᱠᱟ ᱠᱟᱹᱢᱤ ᱠᱚᱫᱚ ᱱᱚᱣᱟ ᱫᱚ ᱟᱹᱰᱤ ᱞᱟᱦᱟ᱾ ᱠᱟᱹᱢᱤ ᱠᱟᱱᱟ ᱱᱚᱣᱟ ᱠᱚᱫᱚ ᱟᱹᱰᱤ ᱢᱟᱨᱟᱝ ᱠᱟᱹᱢᱤ ᱠᱟᱱᱟ᱾ ᱟᱫᱚ ᱱᱚᱝᱠᱟ ᱜᱮ ᱟᱨᱚ᱾ ᱠᱟᱹᱢᱤ ᱤᱫᱤ ᱦᱩᱭᱩᱜ ᱛᱟᱵᱚᱱᱟ ᱛᱟᱦᱚᱞᱮ ᱟᱨᱚ ᱱᱚᱝᱠᱟ ᱜᱮ ᱟᱵᱚᱣᱟᱜ ᱯᱟᱹᱨᱥᱤ ᱟᱨᱚ ᱢᱟᱲᱟᱝ ᱥᱮᱫ ᱪᱟᱞᱟᱣ ᱤᱫᱤᱜ-ᱟ᱾
ᱦᱮᱸ᱾ ᱮᱠᱵᱟᱨᱮ ᱯᱟᱹᱨᱥᱤ ᱟᱵᱚ ᱠᱟᱹᱢᱤ ᱛᱟᱞᱟ ᱛᱮᱜᱮ ᱯᱟᱨᱚᱢ ᱢᱟᱱᱮ ᱞᱟᱦᱟ ᱪᱟᱞᱟᱜ ᱟᱨ, ᱱᱚᱜᱼᱚᱭ ᱡᱮᱞᱟᱝ ᱜᱟᱯᱟᱞᱢᱟᱨᱟᱣ ᱠᱮᱫᱟ ᱱᱚᱜᱼᱚᱭ ᱟᱢ ᱥᱟᱶ ᱜᱟᱯᱟᱞ ᱢᱟᱨᱟᱣ ᱨᱮ ᱱᱚᱜᱼᱚᱭ ᱢᱩᱪᱟᱹᱫ ᱚᱠᱛᱚ ᱨᱮᱞᱟᱝ ᱦᱮᱡ ᱥᱮᱴᱮᱨ ᱟᱠᱟᱱᱟ ᱟᱹᱰᱤ ᱱᱟᱯᱟᱭ, ᱱᱟᱯᱟᱭ ᱤᱧ ᱵᱩᱡᱷᱟᱹᱣ ᱠᱮᱫᱟ ᱱᱚᱜᱼᱚᱭ ᱡᱮ ᱟᱹᱰᱤ ᱜᱟᱹᱦᱤᱨ ᱥᱟᱞᱟᱜ ᱜᱮ ᱡᱚᱯᱲᱟᱣ ᱢᱮᱱᱟᱜᱼᱟ᱾ ᱞᱟᱝᱟ ᱥᱮ ᱢᱮᱱᱟᱜ ᱵᱚᱱᱟ ᱟᱨᱦᱚᱸ ᱫᱤᱥᱚᱢ ᱨᱮᱱ ᱥᱟᱢᱟᱝ ᱯᱟᱹᱴᱷᱩᱣᱟᱹ ᱠᱚ᱾